ᱦᱳᱭ ᱡᱚᱦᱟᱨ ᱡᱚᱦᱟᱨ
ᱦᱮᱸ ᱟᱪᱪᱷᱟ ᱢᱚᱸᱡᱽ ᱵᱟᱲᱟ ᱜᱮ
ᱦᱳᱭ ᱢᱚᱸᱡᱽ ᱵᱟᱲᱟᱜ ᱱᱤᱛᱚᱜ ᱫᱚ᱾
ᱦᱮᱸ ᱦᱩᱸ ᱟᱪᱪᱷᱟ
ᱟᱨ ᱟᱹᱵᱤᱱ ᱟᱹᱵᱤᱱ ᱪᱮᱫ ᱞᱮᱠᱟ ᱛᱟᱦᱚᱞᱮ?
ᱦᱚᱸ ᱟᱹᱞᱤᱧ ᱦᱚᱸ ᱢᱚᱡᱽ ᱵᱟᱲᱟ ᱜᱮ ᱢᱮᱱᱟᱜ ᱞᱮᱭᱟ ᱟᱨ ᱡᱚᱛᱚᱜᱮ ᱚᱲᱟᱜ ᱨᱮᱱ ᱦᱚᱲ ᱡᱚᱛᱚ ᱦᱚᱲᱜᱮ ᱢᱚᱡᱽ ᱜᱮ ᱢᱮᱱᱟᱜ ᱞᱮᱭᱟ ᱱᱤᱛ ᱫᱚ᱾
ᱦᱳᱭ ᱦᱳᱭ
ᱦᱩ ᱟᱪᱪᱷᱟ ᱪᱮᱫ ᱠᱚ ᱪᱤᱠᱟᱹ ᱚᱲᱟᱜ ᱠᱟᱱᱟ ᱛᱚᱵᱮ?
ᱪᱤᱠᱟ ᱫᱚ ᱦᱟᱸᱜ ᱱᱤᱛᱚᱜ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱱᱚᱜᱼᱚᱭ ᱠᱟᱹᱡᱠᱡ ᱫᱟᱜ ᱡᱚᱨᱚᱜ ᱠᱟᱱᱟ ᱵᱟᱦᱨᱮ ᱨᱮ ᱚᱱᱟ ᱪ ᱛᱮ ᱚᱲᱟᱜ ᱨᱮ ᱵᱚᱞᱚ ᱦᱩᱭ ᱟᱠᱟᱱᱟ ᱱᱤᱛᱚᱜ ᱫᱚ ᱪᱮᱫ ᱦᱚᱸ ᱪᱤᱠᱟ ᱠᱚᱫᱚ ᱵᱟᱝ᱾
ᱦᱚ ᱦᱚ ᱟᱪᱪᱷᱟ ᱟᱪᱪᱷᱟ ᱫᱟᱜ ᱮ ᱫᱟᱭ ᱛᱚᱵᱮ ᱚᱱᱛᱮ ᱫᱚ?
ᱦᱳᱭ ᱫᱟᱜ ᱫᱚ ᱫᱟᱜᱮᱫ ᱜᱮᱭᱟᱭ ᱟᱫᱚ ᱦᱟᱸᱜ ᱩᱱᱟᱹᱜ ᱡᱟᱹᱥᱛᱤ ᱫᱚ ᱵᱟᱭ ᱫᱟᱜ ᱮᱼᱟ ᱟᱹᱰᱤ ᱵᱟᱹᱭ ᱵᱟᱹᱭᱛᱮ
ᱦᱮᱸ ᱦᱮᱸ ᱟᱪᱪᱷᱟ ᱟᱪᱪᱷᱟ ᱛᱚᱵᱮ ᱟᱨ ᱡᱚᱢ ᱵᱟᱲᱟ ᱠᱚᱫᱚ ᱦᱩᱭᱮᱱᱟ᱾
ᱡᱚᱢ ᱵᱟᱲᱟ ᱠᱚᱫᱚ ᱦᱟᱸᱜ ᱚᱱᱠᱟ ᱫᱚ ᱟᱹᱣᱨᱤ ᱦᱩᱭᱩᱜᱼᱟ, ᱤᱥᱤᱱ ᱠᱚᱫᱚ ᱦᱩᱭ ᱟᱠᱟᱱᱟ᱾ ᱡᱚᱢ ᱠᱚᱜᱮ ᱦᱟᱸᱜ ᱚᱱᱠᱟ ᱫᱚ ᱵᱟᱹᱠᱤ ᱢᱮᱱᱟᱜ ᱟᱠᱟᱫᱟ᱾
ᱦᱮᱸ ᱟᱪᱪᱷᱟ ᱟᱪᱪᱷᱟ
ᱟᱨ ᱟᱯᱮ ᱛᱟᱦᱚᱞᱮ ᱡᱚᱢ ᱵᱟᱲᱟ ᱠᱮᱜᱭᱟ ᱯᱮ ᱥᱮ ᱟᱹᱣᱨᱤ?
ᱦᱮᱸ ᱟᱞᱮ ᱫᱚ ᱡᱚᱢ ᱵᱟᱲᱟ ᱠᱚᱫᱚ ᱦᱩᱭᱱᱟ ᱧᱤᱫᱢᱟ ᱥᱮᱫ ᱜᱮ
ᱚ ᱚ ᱛᱟᱦᱚᱞᱮ ᱚᱱᱠᱟ ᱫᱚ ᱩᱛᱩ ᱠᱚ ᱪᱮᱫ ᱞᱮᱠᱟ ᱪᱮᱫ ᱠᱚ ᱩᱛᱩ ᱵᱟᱲᱟ ᱦᱩᱭ ᱞᱮᱱᱟ?
ᱛᱮᱦᱤᱧ ᱫᱚ ᱩᱫ ᱟᱹᱞᱩ ᱟᱨ ᱦᱟᱹᱠᱩ ᱠᱩ ᱩᱛᱩ ᱦᱩᱭ ᱞᱮᱱᱟ᱾ ᱦᱮᱸ ᱟᱨ ᱟᱯᱮ ᱫᱚ ᱪᱮᱫ ᱠᱚ ᱛᱮᱭᱟᱨ ᱵᱮᱱᱟᱣ ᱵᱟᱲᱟᱭᱮᱫ ᱠᱟᱱ ᱛᱟᱯᱮᱭᱟ?
ᱛᱮᱦᱮᱧ ᱫᱚᱦᱟᱸᱜ ᱚᱱᱠᱟ ᱫᱚ ᱩᱱᱟᱹᱜ ᱱᱟᱯᱟᱭᱟᱜ ᱫᱚ ᱵᱟᱝ ᱛᱮᱭᱟᱨ ᱦᱩ ᱟᱠᱟᱱᱟ, ᱛᱚᱵᱮ ᱚᱱᱠᱟ ᱟᱞᱩ ᱯᱚᱴᱚᱞ ᱱᱚᱝᱠᱟ ᱵᱮᱱᱟᱣ ᱥᱩᱠᱛᱚ ᱠᱚ ᱪᱮᱫ ᱟᱹᱰᱤ ᱟᱭᱢᱟ ᱢᱮᱥᱟ ᱢᱮᱱᱟᱜᱼᱟ᱾
ᱦᱮ ᱟᱪᱪᱷᱟ ᱟᱪᱪᱷᱟ ᱦᱮᱸ
ᱟᱪᱪᱷᱟ ᱛᱟᱦᱚᱞᱮ ᱚᱱᱠᱟ ᱫᱚ ᱩᱫ ᱠᱚ ᱧᱟᱢᱚᱜ ᱠᱟᱱ ᱜᱮᱭᱟ ᱥᱮ ᱪᱮᱫᱮᱠᱟ?
ᱦᱮᱸ ᱦᱮᱸ ᱥᱚᱢᱚᱭ ᱥᱚᱢᱚᱭ ᱨᱮ ᱚᱱᱟ ᱪᱮᱫ ᱠᱚ ᱢᱮᱛᱟᱜᱼᱟ? ᱚᱨ ᱛᱩᱫ ᱠᱚ ᱢᱮᱛᱟᱜ ᱜᱮᱭᱟ ᱟᱞᱮ ᱥᱮᱫ ᱫᱚ ᱚᱱᱟᱴᱟᱜ᱾
ᱦᱳᱭ ᱦᱳᱭ ᱚᱱᱟ ᱫᱚ ᱟᱞᱮᱥᱮᱫ ᱦᱚᱸᱠᱚ ᱢᱮᱛᱟᱜ ᱜᱮᱭᱟ ᱢᱮᱱᱫᱚ᱾ ᱟᱫᱚ ᱚᱱᱟ ᱢᱟ ᱟᱹᱰᱤ ᱡᱟᱹᱥᱛᱤ ᱥᱤᱵᱤᱞ ᱫᱚ?
ᱦᱮᱸ ᱦᱮᱸ ᱮᱠᱫᱚᱢ ᱥᱤᱵᱤᱞ ᱠᱟᱱᱟ ᱛᱤᱧ ᱚᱱᱟ ᱦᱚᱸ ᱢᱤᱫᱴᱮᱱ ᱴᱚᱞᱟᱨᱮᱱ ᱦᱚᱯᱚᱱᱵᱟ ᱦᱚᱲᱜᱭ ᱟᱹᱜᱩ ᱦᱚᱴᱚ ᱞᱮᱫᱟ᱾ ᱚᱠᱟᱨᱮ ᱵᱟᱭ ᱧᱟᱢ ᱞᱮᱫᱟ? ᱦᱮ ᱟᱫᱚ ᱚᱱᱟᱜᱮ ᱛᱤᱦᱤᱧ ᱫᱚ ᱛᱮᱭᱟᱨ ᱵᱤᱱᱟ ᱦᱩᱭᱱᱟ ᱟᱫᱚ ᱟᱭᱢᱟ ᱫᱤᱱ ᱵᱟᱫᱽ ᱨᱮ ᱡᱚᱢ ᱦᱩᱭᱱᱟᱛᱚ ᱛ ᱛᱮᱦᱤᱧ ᱫᱚ ᱟᱹᱰᱤ ᱥᱤᱵᱤᱞ ᱜᱮ ᱵᱩᱡᱷᱟᱹᱣ ᱮᱱᱟ
ᱦᱳᱭ ᱦᱳᱭ ᱟᱨ ᱥᱤᱵᱤᱞ ᱦᱚᱸ ᱥᱤᱵᱤᱞᱟᱜ ᱠᱟᱱ ᱜᱮ ᱫᱚ
ᱦᱮᱸ ᱦᱮᱸ ᱦᱮᱸ ᱦᱮᱸ
ᱟᱨ ᱚᱱᱟ ᱫᱚ ᱩᱱᱟᱹᱜ ᱟᱦᱟᱸᱜ ᱤᱧ ᱦᱚᱸ ᱵᱟᱹᱧ ᱵᱟᱲᱟᱭ ᱠᱟᱫᱟ ᱛᱚᱵᱮ ᱚᱱᱟ ᱫᱚ ᱚᱱᱠᱟ ᱵᱩᱱᱩᱢ ᱠᱚᱨᱮ ᱮᱢᱚᱱᱚᱜᱼᱟ ᱥᱮ ᱪᱮᱫ ᱞᱮᱠᱟ ᱟᱸᱡᱚᱢ ᱟᱠᱟᱱᱟ᱾
ᱦᱟᱹᱭ ᱦᱟᱹᱭ ᱦᱮ ᱚᱱᱠᱟ ᱵᱩᱱᱩᱢ ᱠᱚᱨᱮᱜᱮ ᱚᱱᱟ ᱫᱚ ᱡᱟᱱᱟᱢᱚᱜᱼᱟ᱾
ᱦᱚᱭ ᱦᱚᱭ
ᱦᱩᱸ ᱦᱩᱸ
ᱟᱨ ᱛᱟᱦᱞᱮ ᱚᱱᱠᱟ ᱫᱚ ᱫᱟᱜ ᱡᱟᱹᱲᱤ ᱠᱚ ᱞᱟᱹᱭ ᱞᱮᱠᱷᱟᱱ ᱫᱚ ᱟᱯᱮ ᱴᱚᱴᱷᱟ ᱠᱚᱨᱮ ᱫᱚ ᱚᱠᱟ ᱞᱮᱠᱟᱭ ᱫᱟᱜ ᱡᱟᱹᱲᱤ ᱵᱟᱲᱟᱭᱮᱫᱼᱟ?
ᱚ ᱫᱟᱜ ᱡᱟᱹᱲᱤ ᱠᱚᱫᱚ ᱛᱷᱚᱲᱟ ᱟᱨ ᱞᱟᱦᱟ ᱧᱚᱜ ᱛᱮ ᱫᱟᱜ ᱡᱟᱹᱲᱤ ᱵᱟᱲᱟ ᱠᱮᱫᱟ ᱟᱨ ᱱᱤᱛᱚᱜ ᱢᱟ ᱦᱚᱸᱜᱼᱚᱭ ᱥᱤᱛᱩᱝᱮᱜᱼᱟᱭ ᱥᱮ ᱟᱹᱰᱤ ᱞᱚᱞᱚ ᱠᱟᱱᱟ ᱱᱤᱛᱚᱜ ᱫᱚ ᱫᱟᱜ ᱡᱟᱹᱲᱤ ᱠᱚᱫᱚ ᱵᱟᱹᱱᱩᱜ ᱦᱟᱛᱟᱲᱟ᱾
ᱚᱲᱜᱚ
ᱟᱞᱮ ᱥᱮᱱ ᱦᱚᱸ ᱚᱱᱠᱟ ᱫᱚ ᱦᱟᱸᱜ ᱫᱟᱜ ᱡᱟᱹᱲᱤ ᱫᱚ ᱚᱱᱠᱟ ᱦᱮᱸ ᱫᱚᱢᱮ ᱡᱚᱨ ᱛᱮ ᱫᱟᱜ ᱮᱜ ᱟᱭ ᱚᱱᱠᱟ ᱫᱚ ᱵᱟᱝ ᱵᱷᱟᱹᱭ ᱠᱟᱹᱴᱤᱡ ᱠᱟᱹᱴᱤᱡ ᱡᱷᱤᱯᱤᱨ ᱡᱷᱤᱯᱤᱨ ᱡᱚᱨᱚ ᱵᱟᱲᱟᱜ ᱠᱟᱱ ᱜᱤᱭᱟ᱾
ᱦᱟᱸ ᱦᱟᱸ ᱦᱟᱸ ᱟᱪᱷᱟ ᱟᱪᱷᱟ ᱮᱱᱦᱚᱸ ᱚᱱᱠᱟ ᱛᱷᱚᱲᱟ ᱛᱷᱚᱲᱟᱭ ᱫᱟᱜ ᱞᱮᱠᱷᱟᱱ ᱛᱷᱚᱲᱟ ᱨᱮᱭᱟᱲ ᱧᱚᱜ ᱵᱩᱡᱷᱟᱹᱜᱼᱟ ᱫᱤᱱ ᱠᱚ ᱦᱚᱲᱢᱚ ᱠᱚ
ᱦᱚᱭ ᱦᱚᱭ
ᱩᱸ ᱦᱩᱸ
ᱛᱟᱦᱞᱮ ᱚᱱᱠᱟ ᱫᱚᱢᱮ ᱩᱫᱽᱜᱟᱹᱨ ᱠᱟᱱᱟ ᱪᱮ ᱡᱟᱹᱥᱛᱤ ᱜᱮ
ᱦᱮᱸ ᱦᱮᱸ ᱮᱠᱫᱚᱢ ᱢᱚᱛᱮ ᱫᱚ ᱮᱠᱫᱚᱢ ᱟᱸ ᱮᱠᱫᱚᱢ ᱯᱷᱮᱱ ᱵᱮᱜᱨ ᱮᱸ ᱢᱚᱸᱡᱽ ᱵᱟᱝ ᱵᱩᱡᱷᱟᱹᱜ ᱠᱟᱱᱟ ᱚᱲᱟᱜ ᱵᱷᱤᱛᱨᱤ ᱨᱮᱦᱚᱸ ᱮᱠᱫᱚᱢ ᱞᱚᱞᱚ ᱠᱟᱱᱟ᱾
ᱦᱚᱭ ᱦᱚᱭ ᱟᱫᱚ ᱱᱚᱜᱼᱚᱭ ᱥᱤᱛ ᱥᱤᱛᱩᱝ ᱠᱟᱛᱮᱫ ᱡᱩᱫᱤ ᱢᱟᱱᱮ ᱵᱟᱭ ᱫᱟᱜ ᱵᱟᱲᱟᱭ ᱞᱮᱠᱷᱟᱱ ᱫᱚ ᱚᱱᱠᱟ ᱜᱤ ᱵᱩᱡᱷᱟᱹᱜᱼᱟ ᱥᱮ ᱟᱨ ᱟᱹᱰᱤ ᱩᱫᱽᱜᱟᱹᱨᱟ ᱟᱹᱰᱤ ᱢᱟᱱᱮ ᱪᱷᱟᱴ ᱯᱟᱴ ᱜᱮ ᱵᱩᱡᱷᱟᱹᱜᱼᱟ
ᱦᱮᱸ ᱮᱠᱟᱞ ᱞᱚᱞᱚ ᱜᱮᱭᱟ ᱱᱤᱛ ᱢᱟ ᱱᱤᱛ ᱢᱟᱪᱷᱟ ᱜᱮ ᱟᱭᱩᱵ ᱠᱟᱱᱟ ᱥᱮ᱾ ᱛᱚᱲᱟᱜ-ᱟ ᱨᱮᱭᱟᱲᱚᱜᱼᱟ ᱚᱱᱟ ᱫᱚᱥᱴᱟ ᱜᱟᱱ ᱛᱮᱜᱮ ᱚᱲᱟᱜ ᱠᱚᱥᱮᱜ ᱮᱠᱟᱛ ᱫᱤᱱ ᱦᱚᱸ ᱨᱮᱭᱟᱲ ᱧᱚᱜ ᱵᱩᱡᱷᱟᱹᱜ-ᱟ᱾ ᱛᱟᱢᱛᱮ ᱱᱟᱯᱮ ᱧᱤᱫᱟᱹ ᱫᱚ ᱤᱱᱟᱹᱜ ᱯᱷᱮᱱ ᱠᱚᱦᱚᱸ ᱵᱟᱝ ᱡᱟᱹᱨᱩᱲᱟ ᱦᱩᱸ ᱦᱩᱸᱻ ᱦᱩᱸ
ᱟᱨ ᱛᱟᱦᱞᱮ ᱚᱱᱠᱟ ᱫᱚ ᱦᱟᱸᱜ ᱟᱸ ᱚᱠᱟᱞᱮᱠᱟᱱ ᱴᱚᱴᱷᱟ ᱯᱮ ᱯᱟᱲᱟᱜ ᱠᱟᱱᱟ ᱟᱯᱮ ᱫᱚ ᱵᱤᱨ ᱵᱩᱨᱩ ᱥᱮ ᱚᱱᱠᱟ ᱴᱟᱺᱰᱤ
ᱟᱞᱮ ᱫᱚ ᱚᱱᱠᱟ ᱵᱤᱨ ᱵᱩᱨᱩ ᱫᱚ ᱟᱞᱮ ᱥᱮᱫ ᱫᱚ ᱵᱟᱹᱱᱩᱜᱼᱟᱠᱟ ᱱᱚᱠᱟ ᱥᱚᱢᱟᱱ ᱴᱟᱺᱰᱤ ᱡᱟᱜᱟ ᱠᱟᱱᱟ ᱟᱞᱮ ᱥᱮᱫ ᱫᱚ᱾ ᱩᱸᱻᱩᱸᱻ ᱟᱯᱮ ᱥᱮᱫ ᱫᱚ ᱵᱤᱨ ᱵᱩᱨᱩ ᱠᱟᱱᱟ?
ᱦᱳᱭ ᱦᱳᱭ ᱟᱞᱮᱥᱮᱱ ᱫᱚ ᱦᱟᱜ ᱵᱤᱨ ᱵᱩᱨᱩ ᱴᱚᱴᱷᱟ ᱠᱟᱱ ᱛᱟᱞᱮ ᱜᱮᱭᱟ ᱥᱩᱨ ᱥᱩᱨᱛᱮ ᱚᱲᱟᱜ ᱠᱷᱚᱱ ᱡᱟᱹᱥᱛᱤ ᱵᱟᱭ ᱥᱟᱺᱜᱤᱧᱟ ᱵᱤᱨ ᱥᱩᱨ ᱥᱩᱨ ᱛᱮᱜᱮ ᱦᱮᱱᱟᱜ ᱟᱠᱟᱜᱼᱟ᱾
ᱟ ᱦᱟ ᱟᱪᱪᱷᱟ ᱟᱪᱪᱷᱟ
ᱟᱨ ᱛᱟᱦᱮᱞᱮ ᱥᱟᱦᱟᱱ ᱥᱟᱠᱟᱢ ᱠᱚᱫᱚ ᱪᱮᱫ ᱞᱮᱠᱟ ᱟᱱᱟᱴ ᱧᱚᱜ ᱜᱮᱭᱟ ᱵᱮᱥ ᱪᱮᱫᱞᱮᱠᱟ ᱛᱟᱦᱚᱞᱮ
ᱵᱤᱨ ᱫᱚ ᱥᱩᱨ ᱨᱮ ᱢᱮᱱᱟᱜ ᱜᱮᱭᱟ ᱛᱚ ᱚᱱᱟ ᱵᱤᱨ ᱫᱚ ᱟᱸ ᱱᱤᱛᱳᱜ ᱯᱟᱨᱠ ᱠᱚ ᱵᱮᱱᱟᱣ ᱠᱮᱭᱟ ᱥᱮ ᱱᱮᱥᱱᱮᱞ ᱯᱟᱨᱠ ᱠᱚ ᱵᱮᱱᱟᱣ ᱠᱮᱫᱟ ᱛᱚ ᱚᱱᱟᱛᱮ ᱚᱱᱟ ᱵᱤᱨ ᱠᱚ ᱵᱚᱞᱚᱜ ᱫᱚᱠᱚ ᱢᱟᱱᱟ ᱠᱮᱫᱟ ᱱᱤᱛᱚᱜ ᱫᱚ ᱠᱷᱟᱹᱞᱤ ᱟᱻ ᱚᱲᱟᱜ ᱠᱚᱨᱮᱱᱟᱜ ᱡᱟᱦᱟᱸ ᱚᱲᱟᱜ ᱥᱩᱨ ᱛᱮᱜᱮ ᱵᱟᱜᱟᱱ ᱠᱚ ᱢᱮᱱᱟᱜᱼᱟ, ᱟᱨ ᱟᱫᱚᱢ ᱠᱚᱫᱚ ᱜᱮᱥ ᱠᱚᱠᱩ ᱮᱞ ᱯᱤ ᱡᱤ ᱜᱮᱥ ᱠᱚᱠᱚ ᱵᱮᱵᱚᱦᱟᱨ ᱮᱫᱟ ᱚᱱᱟ ᱠᱚᱛᱮ ᱜᱮ ᱫᱟᱠᱟ ᱩᱛᱩ ᱫᱚ᱾
ᱚᱸ᱾
ᱦᱮᱸ ᱟᱨ ᱚᱱᱠᱟ ᱥᱚᱢᱚᱭ ᱨᱮ ᱪᱮᱫ ᱠᱚᱪᱚᱝ ᱚᱱᱠᱟ ᱯᱚᱨᱚᱵᱽ ᱠᱚ ᱛᱟᱦᱮᱱ ᱠᱷᱟᱱ ᱚᱱᱛᱚ ᱯᱷᱚᱨᱮᱥᱴ ᱠᱷᱚᱱ ᱚᱱᱠᱟ ᱚᱯᱷᱟᱨ ᱠᱚ ᱟᱲᱟᱜᱟ ᱛᱤᱱᱟᱹᱜ ᱫᱤᱱ ᱪᱚᱝ ᱦᱟᱯᱛᱟ ᱫᱤᱱ ᱜᱟᱱᱡ ᱚᱱᱠᱟ ᱤᱱᱟᱹᱜ ᱫᱤᱱ ᱵᱷᱤᱛᱨᱤ ᱨᱮ ᱥᱟᱦᱟᱱ ᱟᱹᱜᱩᱭ ᱯᱮ ᱢᱮᱱᱛᱮ᱾ ᱛᱚ ᱤᱱᱟᱹᱜ ᱫᱤᱱ ᱵᱷᱤᱛᱤᱨ ᱨᱮᱜᱩ ᱟᱹᱜᱩ ᱡᱚᱲᱲᱟ ᱟᱨ ᱵᱟᱝᱠᱷᱟᱱ ᱛᱩᱢᱫᱟᱜ ᱠᱚ ᱵᱚᱱᱫᱚᱭᱟ᱾ ᱚᱱᱮ ᱚᱱᱠᱟ᱾
ᱦᱳᱭ ᱛᱟᱦᱞᱮ ᱚᱱᱠᱟ ᱦᱟᱸᱜ ᱞᱟᱹᱭ ᱵᱟᱲᱟ ᱞᱮᱠᱷᱟᱱ ᱦᱟᱸᱜ ᱛᱟᱦᱚᱞᱮ ᱚᱰᱮ ᱜᱮᱯᱮ ᱟᱹᱜᱩ ᱵᱟᱲᱟ ᱠᱚᱫ ᱠᱟᱜᱼᱟ ᱡᱟᱹᱱᱤᱡ ᱠᱷᱟᱱ?
ᱦᱳᱭ ᱦᱳᱭ ᱚᱱᱠᱟ᱾
ᱚᱻ
ᱩᱸ
ᱟᱫᱚ ᱚᱱᱠᱟ ᱫᱚ ᱦᱟᱸᱜ ᱟᱞᱮ, ᱦᱮᱸ ᱞᱟᱹᱭᱵᱤᱱ
ᱟᱨ ᱚᱱᱛᱮ ᱫᱚ ᱛᱚᱵᱮ ᱟᱯᱮ ᱢᱟ ᱵᱤᱨ ᱵᱩᱨᱩ ᱫᱤᱥᱚᱢ ᱨᱮᱱ, ᱛᱚ ᱥᱟᱦᱟᱱ ᱥᱟᱠᱟᱢ ᱠᱚᱢᱟ ᱡᱟᱦᱟᱱᱟᱜ ᱢᱟ ᱮᱠᱫᱚᱢ ᱚᱱᱛᱮ ᱢᱟ ᱚᱵᱷᱟᱵ ᱜᱮ ᱵᱟᱹᱱᱩᱜ ᱟᱠᱟᱫᱟ᱾
ᱵᱟᱝ-ᱵᱟᱝ ᱚᱱᱠᱟ ᱢᱟ ᱦᱟᱸᱜ ᱟᱹᱰᱤ-ᱟᱹᱰᱤ ᱵᱤᱨ ᱢᱟᱱᱮ ᱞᱟᱹᱴᱩ ᱜᱮᱭᱟ᱾ ᱥᱟᱦᱟᱱ ᱥᱟᱠᱟᱢ ᱠᱚᱨᱮᱱᱟᱜ ᱫᱚ ᱚᱱᱠᱟ ᱫᱚ ᱦᱟᱸᱜ ᱟᱱᱟᱴ ᱫᱚ ᱵᱟᱹᱱᱩᱜ ᱠᱟᱜ-ᱟ ᱢᱟᱱᱮ ᱧᱟᱢ ᱜᱮᱭᱟᱞᱮ ᱡᱚᱛᱚ ᱜᱮ᱾
ᱦᱮᱸ-ᱦᱮᱸ ᱟᱪᱪᱷᱟ ᱪᱷᱟ᱾
ᱟᱨ ᱚᱱᱠᱟ ᱫᱚ ᱥᱟᱦᱟᱱ ᱥᱟᱠᱟᱢ ᱢᱚᱛᱚᱞᱮ ᱧᱟᱢᱟ᱾ ᱚᱱᱠᱟ ᱫᱚ ᱵᱟᱝᱟ, ᱚᱱᱠᱟ ᱫᱚ ᱚᱱᱟ ᱵᱤᱨ ᱨᱮ ᱟᱭᱢᱟ ᱞᱮᱠᱟᱱ ᱡᱚ ᱵᱤᱞᱤ ᱠᱚᱦᱚᱸ ᱧᱟᱢᱚᱜ ᱜᱮᱭᱟ᱾
ᱦᱚᱸᱻᱦᱚᱸᱻᱦᱚᱸᱻ ᱟᱪᱪᱷᱟ ᱪᱷᱟ᱾ ᱟᱪᱪᱷᱟ ᱚᱱᱟ ᱵᱤᱨ ᱵᱩᱨᱩ ᱥᱮᱢ ᱱᱚᱝᱠᱟ ᱥᱮᱸᱫᱽᱨᱟ ᱠᱚᱫᱚᱯᱮ ᱥᱮᱱ ᱵᱟᱲᱟᱜ ᱟᱥᱮ ᱵᱟᱝ?
ᱦᱳᱭ ᱪᱟᱞᱟᱣ ᱵᱟᱲᱟᱜ ᱦᱩᱭᱩᱜ ᱜᱮᱭᱟ ᱥᱮᱸᱫᱽᱨᱟ ᱫᱚ, ᱥᱮᱸᱫᱽᱨᱟ ᱫᱚ ᱞᱟᱹᱭ ᱞᱮᱠᱷᱟᱱ ᱟᱞᱮ ᱱᱚᱣᱟ ᱠᱚᱨᱮᱱ ᱫᱚ ᱡᱩᱞᱩᱢ ᱜᱮᱭᱟ ᱠᱚ᱾
ᱦᱚᱸᱻ ᱦᱚᱸᱻ ᱦᱚᱸᱻ ᱟᱪᱪᱷᱟ ᱟᱪᱪᱷᱟ ᱛᱚᱵᱮ ᱚᱱᱛᱮ ᱥᱮᱸᱫᱽᱨᱟ ᱯᱮ ᱪᱟᱞᱟᱜ ᱫᱚ ᱪᱤᱞᱤ ᱠᱚᱠᱚ ᱧᱟᱢ ᱵᱟᱲᱟᱜᱼᱟ?
ᱥᱮᱸᱫᱽᱨᱟ ᱪᱟᱞᱟᱣ ᱠᱟᱛᱮᱜ ᱫᱚ ᱦᱟᱜ ᱩᱸ ᱡᱟᱹᱥᱛᱤ ᱫᱚ ᱩᱱᱠᱩ ᱥᱩᱠᱨᱤ ᱜᱮ ᱚᱱᱠᱟ ᱜᱚᱡ ᱟᱹᱜᱩ ᱵᱟᱲᱟ ᱦᱩᱭᱩ ᱟᱠᱟᱱᱟ᱾ ᱟᱨ ᱧᱟᱢ ᱫᱚ ᱚᱱᱠᱟ ᱢᱟᱡᱷᱮ-ᱢᱟᱡᱷᱮ ᱚᱱᱠᱟ ᱤᱭᱟᱹ ᱠᱚ ᱧᱟᱢᱚᱜ ᱜᱮᱭᱟ ᱦᱚᱨᱤᱱ ᱠᱚ᱾ ᱟᱫᱚ ᱩᱱᱠᱩ ᱫᱚ ᱩᱱᱟᱹᱜ ᱡᱟᱹᱥᱛᱤ ᱫᱚ ᱵᱟᱝᱠᱚ ᱧᱟᱢᱚᱜᱼᱟ᱾ ᱟᱫᱚ ᱦᱚᱨᱤᱱ ᱦᱚᱸᱛᱚ ᱚᱱᱮ ᱢᱟᱱᱟ ᱜᱮᱭᱟ ᱚᱱᱟ ᱠᱚ ᱜᱚᱡ ᱱᱟ ᱟᱹᱰᱤ ᱥᱟᱵ ᱵᱟᱲᱟ ᱮᱠᱷᱟᱱ ᱟᱹᱰᱤ ᱢᱟᱨᱟᱝ ᱠᱮᱥ ᱦᱩᱭ ᱫᱟᱲᱮᱭᱟᱜᱼᱟ ᱥᱮ᱾
ᱦᱩᱸᱻ ᱦᱩᱸᱻ ᱦᱩᱸᱻ ᱦᱩᱸ᱾
ᱚᱱᱟ ᱤᱫᱤ ᱠᱟᱛᱮᱜ ᱵᱟᱝ ᱠᱚ ᱜᱚᱡ ᱵᱟᱲᱟ ᱠᱟᱜ ᱠᱚᱣᱟ ᱩᱱᱠᱩ ᱫᱚ᱾ ᱟᱫᱚ ᱢᱚᱪᱟᱛᱮ ᱞᱟᱹᱭ ᱠᱟᱛᱷᱟ ᱜᱮ ᱡᱮ ᱧᱟᱢ ᱵᱟᱲᱟ ᱠᱟᱫ ᱠᱚᱣᱟ ᱠᱚ
ᱦᱚᱸ ᱦᱚᱸ ᱦᱚᱸ ᱦᱚᱸ ᱟᱪᱪᱷᱟ ᱟᱪᱪᱷᱟ
ᱟᱨ ᱚᱱᱟ ᱵᱟᱫ ᱠᱟᱛᱮᱫ ᱩᱱᱠᱩ ᱠᱩᱞᱟᱹᱭ ᱠᱚᱢᱟ ᱠᱚ ᱧᱟᱢᱚᱜ ᱠᱟᱱ ᱜᱮᱭᱟ ᱥᱩᱨ ᱥᱩᱯᱩᱨ ᱠᱚᱨᱮ᱾
ᱦᱩᱸ ᱦᱩᱸ ᱦᱩᱸ ᱟᱪᱪᱷᱟ ᱟᱪᱪᱷᱟ᱾ ᱟᱨ ᱛᱚᱵᱮ ᱩᱱᱠᱩ ᱛᱩᱭᱩ ᱠᱚᱫᱚ ᱠᱚ ᱧᱟᱢ ᱵᱟᱲᱟᱜᱼᱟ ᱥᱮ ᱵᱟᱝ?
ᱛᱩᱭᱩ ᱫᱚ ᱟᱞᱮ ᱠᱚᱨᱮ ᱫᱚ ᱦᱟᱸᱜ ᱢᱟᱱᱮ ᱫᱚᱢᱮ ᱚᱱᱠᱟ ᱥᱤᱢ ᱠᱚᱠᱚ ᱟᱹᱛᱠᱤᱨ ᱠᱚᱣᱟ ᱥᱮ ᱛᱩᱭᱩ ᱟᱫ ᱫᱚᱢᱮ ᱵᱚᱛᱚᱨ ᱪᱚ ᱠᱟᱜ ᱠᱚᱣᱟ ᱠᱚ ᱱᱤᱛᱚᱜ ᱫᱚ ᱦᱟᱸᱜ ᱧᱮᱞ ᱵᱟᱲᱟᱜ ᱨᱮᱦᱚᱸ ᱠᱚ ᱟᱹᱰᱤ ᱠᱚᱢ ᱠᱚ ᱧᱮᱞ ᱧᱟᱢᱚᱜ ᱠᱟᱱᱟ, ᱞᱟᱦᱟ ᱞᱮᱠᱟ ᱡᱟᱹᱥᱛᱤ ᱠᱟᱭ ᱛᱮᱫᱚ ᱵᱟᱠᱚ ᱧᱮᱞᱚᱜ ᱠᱟᱱᱟ ᱱᱮᱛᱟᱨ ᱫᱚ᱾
ᱦᱚᱸᱻᱦᱚᱸᱻᱦᱚᱸᱻᱦᱚᱸ᱾
ᱚᱱᱮ ᱚᱱᱠᱟᱜᱮ ᱥᱮᱸᱫᱽᱨᱟ ᱵᱚᱛᱚᱨ ᱦᱚᱪᱚ ᱟᱠᱟᱟᱜ ᱠᱚᱣᱟ ᱠᱚ, ᱛᱟᱦᱞᱮ ᱚᱱᱟ ᱤᱫᱤ ᱠᱟᱛᱮᱜ ᱩᱱᱟᱹᱜ ᱵᱟᱝ ᱢᱟᱲᱟᱝ ᱫᱚ ᱟᱹᱛᱩ ᱥᱩᱨ ᱥᱩᱨ ᱠᱚᱨᱮ ᱦᱚᱸ ᱫᱟᱹᱲ ᱯᱟᱨᱚᱢ ᱠᱚᱛᱮ ᱛᱟᱦᱮᱱᱟᱠᱚ ᱦᱚᱨ ᱦᱚᱨ ᱫᱷᱟᱨᱮ ᱠᱚᱨᱮ
ᱦᱩᱸ ᱦᱩᱸ ᱦᱩᱸ
ᱢᱮᱠᱷᱟᱱ ᱱᱮᱛᱟᱨ ᱫᱚ ᱵᱟᱝ ᱚᱱᱠᱟ ᱫᱚ ᱵᱚᱛᱚᱨᱟ ᱠᱟᱱᱟ ᱠᱚ
ᱦᱚᱸ ᱦᱚᱸ ᱦᱚᱸ ᱟᱪᱪᱷᱟ ᱟᱪᱪᱷᱟ ᱟᱞᱮ ᱥᱮᱫ ᱦᱚᱸ ᱟᱹᱰᱤ ᱫᱤᱱ ᱫᱚᱠᱚ ᱛᱟᱦᱮᱸ ᱠᱟᱱ ᱜᱮᱭᱟ ᱛᱩᱭᱩ ᱠᱚ, ᱟᱹᱰᱤ ᱫᱤᱱ ᱱᱮᱛᱟᱨ ᱫᱚ ᱵᱟᱹᱭ ᱵᱟᱹᱭ ᱛᱮᱠᱚ ᱢᱟᱨᱟᱝᱮᱱᱟ ᱥᱮ ᱚᱱᱛᱮ ᱵᱤᱨ ᱥᱮᱫ ᱠᱚ ᱨᱟᱠᱟᱵ ᱪᱟᱞᱟᱣᱱᱟ ᱡᱮᱞᱤᱧ ᱧᱚᱜ ᱮᱱᱟ ᱵᱤᱨ ᱠᱚᱦᱚᱸ ᱟᱫᱚ ᱱᱮᱛᱟᱨ ᱫᱚ ᱵᱟᱠᱚ ᱧᱮᱞ ᱛᱤᱭᱳᱜ ᱵᱟᱲᱟᱜᱼᱟ ᱵᱟᱠᱷᱟᱡ ᱥᱮᱛᱟᱜ ᱞᱮᱱᱠᱷᱟᱡ ᱜᱮ ᱜᱟᱹᱰᱤᱨᱮ ᱧᱤᱫᱟᱹ ᱠᱚᱦᱚᱸ ᱠᱚᱨᱟᱜᱮᱫ ᱠᱟᱱ ᱛᱟᱦᱮᱱᱟ
ᱦᱳᱭ ᱦᱳᱭ
ᱦᱩᱸ
ᱟᱫᱚ ᱚᱱᱮ ᱟᱞᱮ ᱥᱮᱱ ᱫᱚ ᱚᱱᱮ ᱵᱚᱫᱢᱟ ᱥᱮᱫ ᱛᱟᱦᱮᱱᱟᱠᱚ ᱥᱮ ᱚᱱᱟ ᱥᱤᱢ ᱠᱚ ᱟᱹᱥᱩᱞ ᱥᱤᱢ ᱠᱚᱠᱚ ᱜᱮᱨ ᱟᱛᱠᱤᱨᱮᱫ ᱠᱚ ᱛᱟᱦᱮᱱᱟ ᱛᱚ ᱚᱱᱟ ᱚᱱᱟ ᱤᱫᱤ ᱠᱟᱛᱮ ᱩᱝᱠᱩ ᱫᱚ ᱵᱚᱛᱚᱨ ᱦᱚᱪᱚᱣᱟᱠᱟᱫ ᱠᱚᱣᱟ ᱠᱚ ᱦᱟᱱᱟ ᱟᱵᱚᱣᱟᱜ ᱥᱟᱯᱟᱵ ᱠᱚ ᱢᱟᱱᱮ ᱟᱜ ᱥᱟᱨ ᱠᱚ ᱟᱛᱮᱫ
ᱦᱩᱸ ᱦᱩᱸ ᱦᱩᱸᱻ
ᱟᱫᱚ ᱚᱱᱟ ᱦᱚᱛᱮᱡ ᱛᱮ ᱵᱟᱝᱠᱚ ᱧᱮᱞ ᱵᱟᱲᱟᱜ ᱠᱟᱱ ᱛᱟᱦᱮᱸ ᱵᱟᱠᱷᱟᱡ ᱞᱟᱦᱟ ᱫᱚᱠᱚ ᱛᱟᱦᱮᱸ ᱠᱟᱱ ᱜᱮᱭᱟ ᱠᱚ
ᱦᱚᱸ ᱦᱚᱸ ᱦᱚᱸ ᱟᱪᱪᱷᱟ ᱟᱪᱪᱷᱟ ᱟᱪᱪᱷᱟ ᱦᱮᱸ
ᱟᱨ ᱛᱟᱞᱦᱮ ᱚᱱᱠᱟ ᱫᱚ ᱟᱸ ᱡᱚ ᱵᱤᱞᱤ ᱠᱚ ᱪᱮᱫ ᱠᱟ ᱡᱚ ᱵᱤᱞᱤ ᱠᱚᱯᱮ ᱧᱟᱢᱟ ᱛᱟᱞᱦᱮ ᱟᱯᱮ ᱚᱱᱟ ᱠᱚᱨᱮ ᱫᱚ
ᱦᱚᱸ ᱟᱞᱮ ᱥᱮᱫ ᱫᱚ ᱡᱚᱼᱵᱤᱞᱤ ᱠᱚᱫᱚ ᱤᱭᱟᱹ ᱠᱚᱜᱮ ᱡᱮᱞᱮᱠᱟ ᱱᱮᱛᱟᱨ ᱢᱟ ᱦᱚᱸᱜᱼᱚᱭ ᱥᱤᱡᱮᱱ ᱯᱟᱲᱟᱣ ᱠᱟᱱᱟ ᱟ ᱠᱟᱱᱴᱷᱟᱲ ᱠᱩ ᱩᱞ ᱠᱩ ᱵᱟᱸᱫᱟ ᱵᱟᱹᱨᱩ ᱠᱚ ᱟ ᱤᱱᱟᱹ ᱠᱚᱜᱤ ᱡᱚ ᱵᱤᱞᱤ ᱠᱚᱫᱚ ᱦᱟᱸᱜ ᱟ ᱧᱟᱢᱚᱜᱼᱟ ᱟᱞᱮ ᱥᱮᱫ ᱫᱚ ᱡᱟᱹᱥᱛᱤ ᱫᱚ ᱦᱩ ᱦᱩ
ᱚ, ᱚ
ᱟᱨ ᱚᱱᱟ ᱦᱚᱸ ᱮᱠᱟ ᱢᱟ ᱞᱟᱹᱭ ᱢᱮ, ᱚ ᱢᱮᱱᱮᱫ ᱠᱟᱱ ᱛᱟᱦᱮᱱᱟᱹᱧ ᱟᱸᱻ ᱟᱞᱮᱥᱮᱫ ᱫᱚ ᱡᱚᱼᱵᱤᱞᱤ ᱠᱚ ᱧᱟᱢᱚᱜ ᱜᱮᱭᱟ ᱠᱤᱱᱛᱩ ᱚᱝᱠᱟ ᱞᱟᱹᱴᱩ ᱞᱟᱹᱴᱩ ᱵᱟᱜᱟᱱ ᱠᱚᱫᱚ ᱚᱝᱠᱟ ᱫᱚ ᱵᱟᱹᱱᱩᱜᱼᱟ ᱱᱚᱝᱠᱟ ᱚᱲᱟᱜ ᱨᱮ ᱱᱤᱡᱮᱨ ᱱᱤᱡᱮ ᱨᱚᱦᱚᱭ ᱵᱟᱲᱟ ᱩᱜᱮ ᱦᱩᱭ ᱵᱟᱲᱟ ᱟᱠᱟᱱ ᱚᱱᱟ ᱠᱚᱜᱮ ᱡᱚᱢ ᱵᱟᱲᱟ ᱦᱩᱭᱩᱜᱼᱟ
ᱚ ᱚ
ᱦᱩᱸ
ᱦᱳᱭ ᱟᱫᱚ ᱚᱱᱠᱟ ᱫᱚ ᱦᱟᱸᱜ ᱦᱳᱭ ᱟᱞᱮ ᱥᱮᱱ ᱦᱚᱸ ᱚᱱᱠᱟ ᱫᱚ ᱦᱟᱜ ᱚᱱᱠᱟ ᱵᱟᱜᱟᱱ ᱠᱚᱫᱚ ᱵᱟᱹᱱᱩᱜ ᱟᱠᱟᱜ-ᱟ ᱚᱝᱠᱟ ᱫᱚᱢᱮ ᱡᱟᱹᱥᱛᱤ ᱢᱟᱱᱮ ᱵᱤᱨᱵᱩᱨᱩ ᱴᱚᱴᱷᱟ ᱥᱮ ᱟᱞᱮ ᱥᱮᱱ ᱫᱚ ᱚᱱᱟ ᱤᱫᱤ ᱠᱟᱛᱮ ᱦᱟᱸᱜ ᱡᱟᱹᱥᱛᱤ ᱜᱮ ᱡᱚᱛᱚ ᱦᱚᱲᱟᱜ ᱜᱮ ᱚᱱᱠᱟ ᱯᱮᱭᱟ ᱯᱩᱱᱭᱟᱹ ᱠᱟᱛᱮᱫ ᱩᱞ ᱫᱟᱨᱮ ᱠᱚ ᱠᱟᱱᱴᱷᱟᱲ ᱫᱟᱨᱮ ᱠᱚ ᱨᱚᱦᱚᱭ ᱦᱮᱱᱟᱜ ᱟᱠᱟᱫ ᱜᱮᱭᱟ ᱚᱱᱠᱟ ᱡᱮ ᱵᱟᱜᱟᱱ ᱦᱮᱱᱟᱜ ᱠᱟᱜᱼᱟ ᱚᱱᱠᱟ ᱫᱚ ᱦᱟᱸᱜ ᱵᱟᱝ ᱟᱞᱮ ᱥᱮᱱ
ᱦᱮᱸ ᱦᱮᱸ ᱟᱪᱪᱷᱟ ᱟᱪᱪᱷᱟ ᱟᱪᱷᱟ
ᱟᱨ, ᱟᱨ ᱚᱝᱠᱟ ᱚᱱᱟ ᱵᱤᱨ ᱨᱮᱢᱟ ᱦᱟᱸᱜ ᱟᱭᱢᱟ ᱞᱮᱠᱟᱱ ᱡᱚᱵᱤᱞᱤ ᱢᱟᱞᱮ ᱧᱟᱢᱮᱫ ᱠᱟᱱ ᱜᱮ ᱵᱟᱹᱨᱩ ᱠᱚ ᱛᱟᱨᱚᱯ ᱵᱤᱞᱤ ᱠᱚᱞᱮ ᱧᱟᱢᱟ ᱟᱨ ᱥᱚᱥᱚ ᱠᱚ
ᱦᱚᱸ ᱦᱚᱸ ᱦᱚᱸ ᱦᱚᱸ ᱟᱪᱪᱷᱟ ᱟᱪᱪᱷᱟ
ᱟᱪᱷᱟ ᱞᱟᱹᱭᱟᱠᱚ ᱵᱚᱞᱮ ᱥᱚᱵ ᱵᱤᱞᱤ ᱫᱚ ᱟᱫᱚᱢ ᱦᱚᱲ ᱫᱚ ᱡᱚᱢ ᱵᱟᱝ ᱜᱟᱱᱚᱜᱼᱟ ᱥᱮ ᱡᱚᱢ ᱞᱮᱠᱷᱟᱱ ᱵᱚᱞᱮ ᱪᱮᱠᱟ ᱪᱚᱝ ᱯᱷᱩᱞᱟᱹᱣ ᱜᱮᱭᱟ ᱦᱚᱲᱢᱚ ᱠᱚ?
ᱦᱳᱭ ᱦᱳᱭ ᱦᱳᱭ ᱚᱱᱟ ᱫᱚ ᱥᱟᱹᱨᱤ ᱠᱟᱛᱷᱟ ᱠᱟᱱ ᱜᱮᱭᱟ ᱚᱱᱟ ᱫᱚ᱾
ᱦᱩᱸ ᱦᱩᱸ
ᱟᱫᱚ ᱚᱱᱟ ᱫᱚ ᱢᱟᱱᱮ ᱡᱟᱦᱟᱸᱭ ᱡᱚᱛᱚ ᱦᱚᱲ ᱫᱚ ᱵᱟᱝ ᱥᱟᱦᱟᱣ ᱠᱚᱣᱟ ᱥᱮ ᱢᱟᱱᱮ ᱡᱟᱦᱟᱸᱭ ᱵᱟᱝ ᱛᱟᱦᱮᱸᱭᱮᱭᱟ ᱩᱱᱤ ᱫᱚ ᱚᱱᱟ ᱫᱟᱨᱮ ᱵᱩᱴᱟᱹ ᱡᱟᱞᱟᱜ ᱦᱚᱸ ᱵᱟᱭ ᱜᱟᱱᱚᱜᱼᱟ ᱪᱮᱛᱟᱱ
ᱦᱮᱸ ᱦᱮᱸ ᱦᱩᱸ
ᱡᱚᱢ ᱡᱚᱢ ᱩᱛᱟᱹᱨ ᱞᱮᱠᱷᱟᱱ ᱢᱟ ᱚᱱᱟ ᱢᱟ ᱦᱩᱭᱩᱜ ᱜᱮᱭᱟ ᱯᱷᱩᱞᱟᱹᱜ ᱜᱮᱭᱟ ᱠᱚ᱾ ᱟᱨ ᱫᱟᱨᱮ ᱵᱩᱴᱟᱹ ᱦᱚᱸ ᱪᱛᱮ ᱪᱟᱞᱟᱣ ᱵᱟᱝ ᱜᱟᱱᱚᱜ ᱚᱱᱠᱟ,
ᱦᱮᱸ ᱦᱮᱸ ᱦᱮᱸ ᱟᱪᱷᱟ ᱟᱪᱷᱟ
ᱟᱫᱚ ᱦᱟᱸᱜ ᱤᱧ ᱫᱚ ᱠᱟᱹᱴᱤᱡ ᱚᱱᱠᱟ ᱢᱟᱱᱮ ᱤᱧ ᱫᱚ ᱚᱱᱠᱟᱱᱟᱜ ᱮᱴᱠᱮᱴᱚᱬᱮ ᱵᱟᱝ ᱦᱩᱭ ᱵᱟᱲᱟ ᱟᱠᱟᱱᱟ ᱪᱟᱞᱟᱣ ᱵᱟᱲᱟ ᱟᱠᱟᱱᱟᱹᱧ ᱡᱚᱢ ᱵᱟᱲᱟ ᱦᱩᱭ ᱠᱟᱱᱟ᱾
ᱦᱩᱸ ᱦᱩᱸ ᱦᱩᱸ ᱟᱪᱷᱟ
ᱟᱞᱮ ᱥᱮᱫ ᱫᱚ ᱚᱱᱟ ᱠᱚ ᱞᱟᱦᱟ ᱫᱚ ᱵᱤᱨ ᱠᱚ ᱵᱚᱞᱚ ᱦᱩᱭᱩᱜ ᱠᱟᱱ ᱛᱟᱦᱮᱸᱱ ᱛᱮ ᱵᱤᱨ ᱨᱮ ᱧᱟᱢᱚᱜ ᱠᱟᱱ ᱛᱟᱦᱮᱱᱟ
ᱱᱤᱛᱚᱜ ᱫᱚ ᱚᱱᱟ ᱠᱚᱦᱚᱸ ᱵᱤᱨ ᱥᱮᱫ ᱵᱟᱠᱚ ᱪᱟᱞᱟᱣ ᱦᱚᱪᱚ ᱠᱟᱱ ᱛᱟᱦᱮᱸ ᱚᱱᱟ ᱠᱚᱦᱚᱸ ᱮᱠᱫᱚᱢ ᱧᱟᱢ ᱥᱮ ᱚᱱᱠᱟ ᱡᱚᱢ ᱦᱚᱸ ᱵᱟᱝ ᱦᱩᱭᱩᱜ ᱠᱟᱱᱟ᱾
ᱦᱳᱭ ᱦᱳᱭ
ᱦᱩᱸ ᱟᱹᱰᱤ ᱫᱤᱱ ᱨᱮ ᱤᱧᱟᱹᱜ ᱮᱸ ᱱᱤᱡᱟᱹᱨ ᱦᱚᱸ ᱡᱚᱢ ᱦᱩᱭ ᱞᱮᱱᱟ ᱛᱚ ᱱᱮᱛᱟᱨ ᱫᱚ ᱮᱠᱫᱚᱢ ᱚᱱᱟ ᱵᱟᱝ ᱡᱚᱢ ᱵᱟᱲᱟᱟᱣ ᱠᱟᱱᱟ ᱱᱮᱛᱟᱨ ᱫᱚ
ᱚ ᱚ ᱦᱳᱭ ᱟᱫᱚ ᱚᱱᱮ ᱵᱟᱝ ᱧᱟᱢ ᱵᱟᱲᱟᱭᱮᱱ ᱠᱷᱟᱱ ᱫᱚ ᱡᱚᱢ ᱛᱚ ᱚᱠᱟᱨᱮ ᱚᱠᱟᱨᱮᱢ ᱧᱟᱢᱟ
ᱦᱮᱸ ᱦᱮᱸ ᱦᱮᱸ ᱦᱮᱸ ᱟᱪᱷᱟ ᱱᱤᱛᱚᱜ ᱢᱟ ᱥᱚᱢᱚᱭ ᱠᱚ ᱦᱩᱭᱮᱱ ᱛᱟᱞᱟᱝᱼᱟ ᱟᱫᱚ ᱮᱸ ᱟᱨᱦᱚᱸ